ᱟᱸᱡᱚᱢ ᱚᱜ ᱠᱟᱱᱟ ᱦᱮᱞᱳ
ᱨᱚᱲ ᱟᱸᱡᱚᱢᱚᱜ ᱠᱟᱱᱟ ᱥᱮ ᱵᱟᱝ
ᱦᱮᱞᱳ ᱦᱮᱸ ᱡᱚᱦᱟᱨ ᱜᱮ ᱟᱸᱡᱚᱢᱚᱜ ᱠᱟᱱᱟ ᱥᱮ ᱵᱟᱝ ᱦᱮᱸ ᱟᱸᱡᱚᱢᱚᱜ ᱠᱟᱱᱟ ᱥᱮ ᱵᱟᱝ
ᱟᱸᱡᱚᱢᱚᱜ ᱠᱟᱱ ᱜᱮᱭᱟ ᱟᱫᱚ ᱟᱹᱞᱤᱧᱟ ᱟᱸᱡᱚᱢᱚᱜ ᱠᱟᱱᱟ ᱥᱮ ᱵᱟᱝ
ᱦᱮᱸ
ᱵᱟᱝ ᱟᱵᱮᱱ
ᱦᱮᱸ ᱡᱮ ᱱᱟᱯᱟᱭ ᱜᱮᱛᱚ
ᱪᱮᱫ ᱵᱮᱱ ᱪᱤᱠᱟᱹᱭᱮᱫᱟ ᱟᱹᱰᱤ ᱛᱷᱚᱲᱟ ᱡᱩᱫᱟᱜᱤᱧ ᱟᱹᱭᱠᱟᱹ ᱮᱫ ᱵᱮᱱ
ᱚ ᱠᱟᱹᱢᱤ ᱥᱮᱫ ᱪᱟᱞᱟᱣ ᱦᱩᱭ ᱞᱮᱱᱟ ᱢᱤᱫ ᱜᱷᱟᱹᱲᱤ ᱫᱟᱜ ᱵᱟᱲᱟ ᱠᱮᱫᱟ ᱟᱫᱚ ᱠᱟᱹᱴᱤᱡ ᱵᱟᱹᱭᱦᱟᱹᱲ ᱠᱚ ᱥᱮ ᱪᱟᱞᱟᱣ ᱦᱩᱭᱞᱮᱱᱟ ᱟᱫᱚ ᱡᱟᱣᱜᱮ ᱟᱲᱮ ᱵᱟᱲᱟ ᱦᱩᱭᱱᱟ ᱠᱷᱮᱛ ᱠᱚ ᱟᱯᱷᱚᱨ ᱦᱩᱭᱩᱜ ᱟᱛᱚ ᱦᱩᱲᱩ ᱚᱱᱟ ᱞᱟᱹᱜᱤᱫ ᱛᱮ
ᱢᱮᱱᱫᱟᱹᱧ ᱰᱩᱵᱟᱹ ᱵᱟᱲᱟ ᱠᱮᱫᱟ ᱟᱯᱮ ᱥᱮᱫ ᱫᱚ?
ᱵᱟᱭ ᱰᱩᱵᱟ ᱟᱠᱟ ᱱᱟᱥᱮ ᱜᱮ ᱫᱟᱜ ᱵᱟᱲᱟ ᱠᱮᱫᱟ ᱢᱤᱫ ᱜᱷᱟᱹᱲᱤᱡ ᱞᱟᱦᱟ ᱜᱮ᱾
ᱚ ᱱᱚᱛᱮ ᱦᱚᱸ ᱫᱟᱜ ᱵᱟᱲᱟ ᱫᱚ ᱫᱟᱜ ᱵᱟᱲᱟ ᱠᱮᱫ-ᱟ ᱱᱚᱛᱮ ᱫᱚ ᱛᱷᱚᱲᱟ ᱦᱚᱸ ᱵᱟᱝ ᱞᱚᱦᱚᱫ ᱞᱮᱱᱟ ᱚᱛ ᱠᱚᱦᱚᱸ ᱦᱮᱸ ᱛᱷᱚᱲᱟ ᱛᱷᱚᱲᱟ ᱜᱮ ᱫᱟᱜ ᱠᱮᱫᱟ ᱟᱹᱰᱤ ᱠᱚᱢ ᱢᱮᱱᱠᱮᱭᱟᱢ ᱛᱷᱚᱲᱟ ᱦᱚᱸᱛᱮᱫ ᱚᱱᱟ ᱵᱟᱝ ᱞᱚᱦᱚᱫ ᱞᱮᱱᱟ ᱚᱛ ᱠᱚᱦᱚᱸ
ᱦᱮᱸ ᱟᱞᱮ ᱥᱮᱱ ᱫᱚ ᱦᱮᱸ ᱡᱟᱨᱣᱟᱭᱮᱱ ᱜᱮᱭᱟ ᱫᱟᱜ ᱠᱚ ᱠᱷᱮᱛ ᱨᱮ
ᱱᱚᱛᱮ ᱫᱚ ᱛᱷᱚᱲᱟ ᱦᱚᱸ ᱵᱟᱝ ᱡᱟᱨᱣᱟ ᱞᱮᱱᱟ᱾ ᱚ ᱵᱟᱯᱮ ᱟᱯᱷᱚᱨ ᱠᱟᱫᱟ ᱱᱤᱛᱦ ᱦᱚᱸ?
ᱱᱤᱫ ᱦᱚᱸ ᱟᱹᱣᱨᱤ ᱞᱮ ᱟᱯᱷᱚᱨᱟ-ᱟ ᱫᱟᱜ ᱵᱮᱜᱚᱨ ᱛᱮ᱾ ᱫᱟᱜ ᱜᱮ ᱵᱟᱭ ᱫᱟᱜ ᱮᱫᱟᱛᱚ ᱚᱱᱟᱛᱮ
ᱟᱹᱞᱤᱧ ᱫᱚ ᱦᱟᱸᱜ ᱱᱚᱜ-ᱚᱭ ᱟᱯᱷᱚᱨ ᱵᱟᱲᱟ ᱫᱚ ᱦᱩᱭ ᱵᱟᱲᱟᱭ ᱱᱟ ᱱᱟᱦᱟᱜ ᱞᱟᱦᱟᱨᱮ ᱞᱟᱦᱟ ᱥᱚᱯᱛᱟᱦ ᱟᱫᱚ ᱱᱤᱛᱚᱜ ᱟᱫᱚ ᱵᱟᱹᱭ ᱵᱟᱹᱭᱛᱮ ᱦᱟᱸᱜ ᱡᱟᱱᱟᱢᱚᱜ ᱥᱮᱫ ᱜᱮ ᱪᱟᱞᱟᱜ ᱠᱟᱱᱟ ᱫᱟᱜ-ᱟᱜ ᱠᱷᱟᱡ ᱜᱮ ᱵᱟᱭ ᱫᱟᱜ ᱮᱫ ᱠᱟᱱ ᱛᱟᱦᱮ ᱱᱚᱜ-ᱚᱭ ᱡᱟᱱᱟᱢ ᱦᱚᱸ ᱟᱹᱣᱨᱤ ᱡᱟᱱᱟᱢᱚᱜ-ᱟ᱾ ᱤᱱᱟᱹ ᱢᱤᱫ ᱫᱚᱢ ᱫᱟᱜ ᱟᱜ ᱠᱷᱟᱡ ᱫᱚ ᱦᱟᱸᱜ ᱡᱟᱱᱟᱢ ᱥᱮᱫ ᱜᱮ ᱨᱟᱠᱟᱵᱚᱜ-ᱟ᱾ ᱟᱯᱮ ᱥᱮᱫ ᱫᱚ ᱟᱹᱰᱤ ᱛᱟᱭᱚᱢ ᱜᱮ?
ᱦᱩᱸ ᱛᱟᱭᱚᱢ ᱮᱱᱟ ᱱᱤᱭᱟᱹ ᱵᱟᱨ ᱫᱚ᱾
ᱚᱱᱠᱟ ᱠᱟᱱ ᱜᱮᱭᱟ ᱡᱟᱭᱜᱟ ᱡᱟᱭᱜᱟᱛᱮ ᱟᱞᱮ ᱫᱚ ᱱᱚᱜ-ᱚᱭ ᱦᱮᱸ ᱛᱚ ᱚᱱᱟᱛᱮ ᱚᱱᱟ ᱟᱞᱮ ᱥᱮᱫ ᱫᱚ ᱞᱟᱦᱟ ᱨᱮᱜᱮ ᱠᱚ ᱟᱯᱷᱚᱨᱟ ᱥᱮ ᱞᱟᱦᱟ ᱨᱮᱜᱮ ᱡᱚᱛᱚ ᱜᱮ ᱦᱩᱭᱩᱜ-ᱟ ᱨᱚᱦᱚᱭ ᱠᱚᱦᱚᱸ ᱟᱹᱰᱤ ᱡᱟᱹᱥᱛᱤ ᱦᱟᱸᱜ ᱠᱚ ᱞᱟᱦᱟᱜ-ᱟ᱾
ᱟᱞᱮ ᱥᱮᱱ ᱫᱚ ᱚᱱᱠᱟ ᱫᱚ ᱱᱤᱭᱟᱹ ᱱᱮᱥ ᱫᱚ ᱦᱟᱸᱜ ᱛᱟᱭᱚᱢᱚᱜ ᱜᱮᱭᱟ᱾
ᱛᱚᱵᱮ ᱟᱨ ᱛᱚᱵᱮ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ ᱚᱲᱟᱜ ᱠᱚᱨᱮ ᱜᱮ?
ᱵᱟᱱᱩᱜ ᱠᱟᱫᱟ᱾ ᱟᱨ ᱱᱟᱥᱮ ᱱᱟᱥᱮ ᱫᱟᱜ ᱵᱟᱲᱟᱭᱮᱫ ᱠᱟᱱᱛᱮ ᱚᱠᱟ ᱥᱮᱱ ᱜᱮ ᱪᱟᱞᱟᱣ ᱜᱮ ᱵᱟᱝ ᱜᱟᱱᱚᱜ ᱠᱟᱱᱟ᱾
ᱚ ᱚᱱᱠᱟ ᱠᱟᱱ ᱜᱮᱭᱟ ᱚᱲᱟᱜ ᱠᱚᱨᱮ ᱜᱮ ᱠᱟᱹᱢᱤ ᱵᱟᱲᱟᱭ ᱦᱩᱭᱩᱜ ᱠᱟᱱ ᱱᱤᱛ ᱢᱟ᱾ ᱪᱮᱫ ᱮᱢ ᱪᱮᱤᱠᱟᱹᱭᱟ ᱮᱭᱥᱮ ᱫᱚ ᱦᱟᱸᱜ ᱱᱤᱛᱚᱜ ᱫᱚ ᱚᱲᱟᱜ ᱨᱮᱜᱮ ᱦᱟᱸᱜ ᱟᱫᱚ ᱵᱟᱹᱫᱽ ᱨᱮ ᱡᱚᱠᱷᱚᱱ ᱦᱩᱲᱩ ᱠᱚ ᱨᱚᱦᱚᱭ ᱵᱟᱲᱟ ᱠᱟᱛᱮᱫ ᱡᱟᱦᱟᱸ ᱥᱮᱫ ᱪᱟᱞᱟᱜ ᱦᱩᱭᱩᱜ ᱠᱷᱟᱡ ᱫᱚ ᱪᱟᱞᱟᱜ ᱦᱩᱭᱩᱜ-ᱟ ᱟᱨ ᱠᱷᱟᱱ ᱫᱚ ᱟᱹᱞᱤᱧᱟᱜ ᱛᱮᱫ ᱱᱤᱛ ᱦᱟᱹᱵᱤᱡ ᱫᱚ ᱛᱚᱵᱮ ᱠᱷᱮᱛ ᱠᱚᱫᱚ ᱪᱮᱫᱞᱮᱠᱟ ᱯᱮ ᱪᱟᱥᱟ ᱟᱯᱮ ᱫᱚ ᱚᱱᱛᱮ ᱵᱚᱞᱮ
ᱵᱚᱞᱮ ᱠᱷᱮᱫ ᱠᱚᱫᱚ ᱟᱯᱮ ᱛᱮᱯᱮ ᱥᱤᱭᱟ ᱥᱮ ᱜᱟᱹᱰᱤ ᱠᱚᱛᱮ ᱯᱮ ᱥᱤ ᱪᱩᱭᱟ ᱟᱞᱮᱥᱮᱫ ᱫᱚ ᱱᱮᱛᱟᱨ ᱫᱚ ᱱᱟᱦᱮᱞ ᱰᱨᱟ ᱫᱚ ᱵᱟᱹᱱᱩᱜ ᱠᱟᱫᱟ ᱮᱠᱮᱱ ᱱᱤᱛᱟᱨ ᱫᱚ ᱜᱟᱹᱰᱤ ᱪᱟᱵᱟᱭᱮᱱᱟ᱾
ᱟᱞᱮ ᱥᱮᱫ ᱫᱚ ᱡᱚᱛᱚᱣᱟᱜ ᱜᱮ ᱢᱮᱱᱟᱜᱼᱟ᱾ ᱢᱮᱱ ᱠᱮᱭᱟᱢ ᱡᱚᱛᱚ ᱰᱨᱟᱠ ᱜᱟᱹᱭᱰᱨᱟᱠ ᱠᱚᱛᱮ ᱦᱚ ᱟᱹᱰᱤ ᱡᱟᱹᱥᱛᱤ ᱠᱚ ᱥᱤᱭᱟᱹᱜᱼᱟ᱾ ᱟᱨ ᱟᱞᱮ ᱦᱚᱸ ᱟᱫᱚᱢ ᱟᱫᱚᱢ ᱠᱷᱮᱛ ᱫᱚ ᱜᱟᱹᱭ ᱴᱨᱟᱠ ᱛᱮᱜᱮ ᱦᱟᱸᱜ ᱟᱨ ᱞᱟᱹᱴᱩ ᱧᱚᱜ ᱟᱜ ᱫᱚ ᱚᱠᱟ ᱫᱚ ᱟᱹᱰᱤ ᱞᱟᱹᱴᱩ ᱵᱩᱡᱷᱟᱹᱜᱼᱟ ᱛᱚ ᱚᱱᱟᱫᱚ ᱜᱟᱹᱰᱤ ᱜᱮ ᱵᱷᱤᱲᱟᱹᱣ ᱦᱩᱭᱩᱜᱼᱟ ᱜᱟᱹᱰᱤ ᱛᱮᱜᱮ ᱥᱤᱭᱳ ᱦᱩᱭᱩᱜᱼᱟ᱾ ᱟᱞᱮ ᱥᱮᱫ ᱡᱚᱛᱚ ᱦᱚᱲ ᱚᱱᱠᱟ ᱜᱟᱹᱰᱤ ᱠᱚᱛᱮ ᱠᱩ ᱥᱤᱭᱟ᱾ ᱟᱫᱚ ᱵᱟᱹᱱᱩᱜᱼᱟ ᱱᱤᱛᱚᱜ ᱦᱚᱸ ᱥᱮ ᱵᱚᱞᱮ ᱢᱮᱱᱟᱜ ᱜᱮᱭᱟ ᱠᱷᱟᱹᱞᱤ ᱧᱮᱞ ᱡᱚᱝ ᱥᱟᱫ ᱞᱮᱠᱟ᱾
ᱱᱤᱛᱚᱜ ᱫᱚ ᱥᱩᱫᱩ ᱱᱤᱛᱚᱜ ᱡᱟᱦᱟᱸᱭ ᱠᱚ ᱦᱤᱡᱩᱜ ᱠᱟᱱᱟ ᱟᱨᱦᱚᱸ ᱩᱱᱠᱩ ᱫᱚ ᱱᱤᱛᱚᱜ ᱠᱷᱟᱹᱞᱤ ᱠᱚ ᱧᱮᱞ ᱧᱟᱢᱟ ᱡᱮ ᱱᱤᱭᱟᱹ ᱫᱚ ᱪᱮᱫ ᱡᱤᱱᱤᱥ ᱠᱟᱱᱟ ᱚᱱᱠᱟ ᱭᱟᱠᱚ ᱟᱨ ᱪᱮᱫ ᱞᱮᱠᱟᱱᱟᱜ ᱠᱚ ᱯᱚᱨᱮᱫ ᱛᱮᱠᱚ ᱩᱭᱦᱟᱹᱨᱟ ᱟᱨᱠᱤ ᱱᱤᱭᱟᱹ ᱫᱚᱠᱚ ᱪᱮᱫ ᱠᱟᱹᱢᱤ ᱩᱢᱮᱨ ᱠᱚ ᱞᱟᱜᱟᱣᱟ ᱠᱚ ᱩᱭᱦᱟᱹᱨ ᱟᱞᱮ ᱟᱛᱩᱨ ᱨᱮ ᱱᱤᱛ ᱦᱟᱹᱵᱤᱡ ᱛᱮ ᱢᱤᱫ ᱦᱚᱲᱟᱜ ᱦᱚᱸ ᱵᱟᱹᱱᱩᱜ ᱟᱠᱟᱫᱟ ᱡᱚᱛᱚ ᱜᱟᱹᱰᱤ ᱛᱮᱜᱮ
ᱚ ᱟᱹᱰᱤ ᱟᱞᱮ ᱥᱮᱫ ᱫᱚ ᱦᱟᱜ ᱱᱚᱜᱼᱚᱭ ᱱᱤᱛ ᱦᱟᱹᱵᱤᱡ ᱫᱚ ᱢᱮᱱᱟᱜ ᱜᱮᱭᱟ ᱟᱨ ᱱᱮᱛᱟᱨ ᱦᱚᱸᱠᱚ ᱥᱤᱭᱟᱜ ᱠᱟᱱ ᱜᱮᱭᱟ ᱱᱟᱦᱮᱞ ᱟᱬᱟᱨ ᱠᱚᱛᱮ ᱫᱚ ᱥᱮ ᱰᱟᱝᱨᱟ ᱠᱚᱛᱮ ᱫᱚ ᱟᱨ ᱱᱮᱛᱟᱨ ᱢᱟᱛᱮ ᱜᱚᱴᱟᱜᱤ ᱧᱮᱞ ᱫᱟᱞᱤᱧ ᱛᱮ ᱜᱟᱹᱰᱤ ᱠᱩᱛᱤᱜᱤ ᱡᱚᱛᱚᱣᱟᱜ ᱜᱮ ᱦᱩᱭᱩᱜ ᱠᱟᱱᱟ᱾ ᱴᱮᱠᱴᱟᱨ ᱠᱚᱛᱮ ᱜᱮᱮ ᱟᱫᱚ ᱱᱤᱛᱚᱜ ᱟᱞᱮ ᱥᱮᱫ ᱫᱚ ᱦᱟᱸᱜ ᱱᱤᱛᱚᱜ ᱴᱮᱠᱴᱟᱨ ᱦᱚᱸ ᱢᱮᱱᱟᱜ ᱜᱮᱭᱟ ᱱᱟᱦᱮᱞ ᱦᱚ ᱟᱫᱚᱢ - ᱟᱫᱚᱢ ᱡᱟᱭᱜᱟ ᱨᱮᱫᱚ ᱴᱨᱟᱠᱴᱚᱨ ᱵᱟᱝ ᱪᱟᱞᱟᱜᱼᱟ ᱢᱮᱱᱠᱮᱭᱟᱢ ᱞᱟᱹᱴᱩ ᱞᱟᱹᱴᱩ ᱯᱤᱰᱷᱟᱹ ᱢᱮᱱᱟᱜᱼᱟ᱾ ᱟᱞᱮ ᱥᱮᱫ ᱫᱚ ᱟᱨ ᱚᱱᱟ ᱡᱩᱫᱤ ᱯᱟᱨᱚᱢ ᱢᱩᱥᱠᱤᱞ ᱧᱚᱜ ᱜᱮᱭᱟ ᱛᱚ ᱪᱮᱫ ᱠᱚᱪᱚᱝ ᱚᱱᱠᱟ ᱦᱟᱱᱟ ᱱᱟᱣᱟ ᱟᱨ ᱫᱷᱤᱨᱤ ᱠᱚ ᱦᱚᱸ ᱢᱮᱱᱟᱜ ᱜᱮᱭᱟ ᱟᱫᱚᱢ - ᱟᱫᱚᱢ
ᱦᱮ
ᱟᱨ ᱵᱟᱞᱮ ᱰᱟᱝᱜᱨᱟ ᱛᱮᱜᱮ ᱥᱮ ᱢᱮᱱ ᱠᱮᱭᱟᱢ ᱱᱟᱦᱮᱞ ᱛᱮᱜᱮ ᱥᱤᱭᱳ ᱦᱩᱭᱩᱜᱼᱟ᱾ ᱱᱚᱝᱠᱟᱱ ᱡᱟᱭᱜᱟ ᱨᱮᱫᱚ ᱟᱨᱷᱟᱱ ᱢᱚᱡᱽ ᱡᱟᱭᱜᱟ ᱨᱮᱫᱚ ᱦᱟᱸᱜ ᱴᱮᱠᱴᱟᱨ ᱛᱮ
ᱟᱞᱮ ᱥᱮᱱ ᱫᱚ ᱱᱤᱛᱚᱜ ᱱᱚᱜᱼᱚᱭ ᱡᱚᱛᱚ ᱜᱮ ᱢᱤᱫ ᱢᱤᱫᱴᱮᱱ ᱦᱚᱸ ᱵᱟᱹᱱᱩᱜᱼᱟ᱾ ᱢᱤᱫᱴᱮᱱ ᱟᱨᱠᱤ ᱧᱮᱞ ᱡᱚᱝ ᱞᱮᱠᱟ ᱦᱚᱸ ᱵᱟᱹᱱᱩᱜ ᱠᱟᱫᱟ᱾
ᱚ ᱟᱯᱮ ᱥᱮᱫ ᱫᱚ ᱚᱱᱟ ᱤᱭᱟᱹ ᱥᱮ ᱚᱱᱟ ᱦᱩᱭᱩᱜᱱ ᱥᱮ ᱚᱱᱟ ᱜᱮᱫ ᱠᱟᱛᱮᱮᱫ ᱦᱚᱸ ᱥᱤᱫᱷᱟᱹ ᱚᱱᱠᱟᱱᱟᱜ ᱢᱮᱱᱟᱜᱼᱟ ᱥᱮ ᱵᱟᱱᱩᱜᱼᱟ?
ᱦᱮᱸ ᱦᱮᱸ ᱟᱞᱮ ᱥᱮᱫ ᱫᱚ ᱡᱚᱛᱚ ᱜᱮ ᱢᱮᱱᱟᱜᱼᱟ᱾ ᱚᱱᱮ ᱜᱟᱹᱰᱤ ᱛᱮᱠᱚ ᱜᱮᱫ ᱦᱚᱸ ᱜᱮᱫ ᱜᱟᱱᱚᱜ ᱠᱟᱱᱟ᱾ ᱟᱨ ᱱᱚᱛᱮ ᱦᱟᱣᱫᱟ ᱦᱚᱸ ᱢᱮᱱᱟᱜ ᱟᱠᱟᱫᱟ᱾
ᱦᱟᱶᱫᱟ ᱢᱤᱥᱤᱱ ᱚᱱᱟ ᱫᱚ ᱞᱮ ᱵᱷᱚᱨᱟᱣᱫᱟ ᱟᱨᱠᱤ ᱜᱮᱫ ᱠᱟᱛᱮᱫ ᱚᱱᱟᱨᱮ ᱟᱹᱴᱤ ᱠᱟᱛᱮ ᱵᱷᱚᱨᱟᱣ ᱢᱮ
ᱟᱞᱮ ᱥᱮᱫ ᱦᱚ ᱚᱱᱠᱟ ᱠᱟᱱ ᱜᱮᱭᱟ᱾ ᱦᱮᱸ ᱟᱫᱚ ᱟᱞᱮ ᱚᱱᱟ ᱪᱮᱫ ᱠᱚ ᱢᱮᱛᱟᱜᱼᱟ᱾ ᱚᱱᱟ ᱜᱮᱫᱟ ᱠᱚ ᱦᱟᱸ ᱟᱨ ᱚᱱᱟ ᱯᱷᱨᱮᱥᱟᱨ ᱠᱚ ᱟᱹᱜᱩᱭᱟ ᱟᱨ ᱚᱱᱟ ᱨᱮᱜᱮ ᱠᱚ ᱵᱷᱚᱨᱟᱣᱟ ᱟᱨ ᱵᱷᱚᱨᱟᱣ ᱠᱟᱛᱮᱫ ᱠᱷᱟᱹᱞᱤ ᱦᱩᱲᱩ ᱜᱮ ᱟᱢᱫᱚ ᱵᱟᱹᱭᱦᱟᱹᱲ ᱠᱷᱚᱱᱫᱚ ᱤᱫᱤᱢᱮ ᱟᱫᱚ
ᱦᱚ
ᱚ ᱟᱭᱢᱟᱨ ᱠᱟᱱᱟ ᱫᱚ ᱵᱟᱠᱚ ᱪᱤᱠᱟᱹᱜᱼᱟ᱾ ᱟᱹᱰᱤ ᱡᱟᱹᱥᱛᱤ ᱫᱚ ᱮ ᱢᱮᱱᱰᱟᱢ ᱜᱟᱹᱭ ᱰᱨᱟ ᱫᱚ ᱛᱮ ᱪᱮᱫ ᱠᱚ ᱡᱚᱢᱟ ᱛᱟᱭᱱᱚᱢ ᱫᱟᱨᱟᱢ ᱨᱟᱢ ᱵᱩᱥᱩᱵ ᱠᱚᱠᱚ ᱡᱚᱢᱟ ᱛᱚ ᱚᱱᱟᱠᱷᱟᱱᱛᱮ ᱡᱚᱜᱟᱣ ᱦᱩᱭᱩᱜ ᱠᱟᱱᱟ᱾ ᱛᱚ ᱩᱱᱠᱩ ᱫᱚ ᱜᱮᱫ ᱠᱚ ᱛᱤ ᱛᱮᱜᱮ ᱟᱨᱠᱚ ᱟᱹᱴᱤᱭᱟ ᱟᱨ ᱠᱚ ᱫᱟᱞᱟ ᱟᱨ ᱚᱱᱟ ᱵᱩᱥᱩᱵ ᱠᱚ ᱡᱚᱜᱟᱣ ᱛᱟᱠᱚᱣᱟ ᱛᱚ ᱱᱚᱜᱚᱼ ᱱᱚᱣᱟ ᱜᱮ ᱩᱱᱠᱩ ᱞᱟᱹᱜᱤᱫ ᱫᱚ ᱛᱮᱫ ᱛᱟᱭᱱᱚᱢ ᱫᱟᱨᱟᱢ ᱪᱮᱫ ᱮᱢ ᱡᱚᱢ ᱦᱚᱪᱚᱭᱮᱭᱟ ᱛᱚ ᱚᱱᱟ ᱠᱟᱠᱷᱟᱱ ᱛᱮ ᱡᱚᱛᱚ ᱦᱚᱲ ᱫᱚ ᱵᱟᱠᱚ ᱤᱭᱟᱹᱭᱟ᱾ ᱚᱱᱠᱟ ᱫᱚ ᱜᱟᱹᱰᱤ ᱛᱮᱫᱚ
ᱟᱞᱮ ᱥᱮᱫ ᱫᱚ ᱚᱱᱠᱟ ᱰᱟᱝᱜᱨᱟ-ᱢᱮᱨᱚᱢ ᱵᱟᱹᱱᱩᱜ ᱠᱟᱜ ᱠᱚᱛᱟᱠᱚᱣᱟ ᱚᱠᱚᱭ ᱦᱚ ᱵᱟᱠᱚ ᱟᱹᱥᱩᱞᱮᱫ ᱠᱚᱣᱟ᱾ ᱢᱮᱱ ᱫᱟᱠᱚ ᱥᱮᱭᱨᱚᱠᱚᱢ ᱪᱟᱥ ᱵᱟᱝ ᱦᱩᱭᱩᱜ ᱠᱟᱱᱟ ᱪᱮᱫ ᱟᱹᱥᱩᱞ ᱠᱟᱛᱮ ᱪᱤᱠᱟ ᱠᱚᱣᱟ ᱰᱟᱝᱨᱟ ᱛᱮ ᱚᱱᱟᱛᱮ ᱟᱨ ᱜᱟᱹᱭ ᱠᱚᱦᱚᱸ ᱵᱟᱠᱚ ᱟᱹᱥᱩᱞᱮᱫ ᱠᱚᱜᱮᱭᱟ᱾ ᱥᱩᱫᱩ ᱠᱚ ᱢᱮᱨᱚᱢ ᱠᱚ ᱩᱱᱠᱩ ᱜᱮ ᱪᱟᱥ ᱵᱟᱲᱟ ᱦᱩᱭᱩᱜ ᱠᱟᱱᱟ᱾
ᱦᱮᱸ ᱚᱱᱠᱟ ᱠᱟᱱ ᱜᱮᱭᱟ ᱟᱨ ᱡᱟᱭᱜᱟ ᱡᱟᱭᱜᱟᱛᱮ ᱱᱚᱣᱟ ᱡᱤᱱᱤᱥ ᱧᱮᱞᱚᱜᱚᱜ ᱠᱟᱱᱟ᱾ ᱡᱮ ᱵᱟᱹᱭ ᱵᱟᱹᱭᱛᱮ ᱱᱮᱛᱟᱨ ᱫᱚ ᱜᱟᱹᱭ ᱰᱟᱝᱜᱽᱨᱟ ᱦᱚᱸᱠᱚ ᱠᱚᱢᱚᱜ ᱠᱟᱱᱟ ᱟᱨ ᱢᱤᱫ ᱵᱟᱨ ᱦᱚᱲ ᱨᱮᱱ ᱠᱚ ᱛᱟᱦᱮᱱᱚᱜ ᱠᱟᱱᱟ ᱜᱟᱹᱭᱤᱰ ᱨᱮ ᱟᱨ ᱟᱞᱮ ᱥᱮᱫ ᱫᱚ ᱵᱚᱞᱮ ᱪᱮᱫ ᱞᱮᱠᱟ ᱱᱤᱭᱚᱢ ᱥᱮ ᱢᱮᱱ ᱠᱮ ᱪᱮᱫ ᱞᱮᱠᱟ ᱵᱚᱞᱮ ᱵᱚᱞᱮ ᱟᱯᱷᱚᱨ ᱫᱚ ᱦᱟᱸᱜ ᱡᱚᱛᱚ ᱜᱮ ᱜᱟᱹᱭ ᱰᱨᱟ ᱛᱮᱠᱚ ᱟᱯᱷᱚᱨᱟ ᱠᱷᱟᱹᱞᱤ ᱚᱱᱟ ᱥᱤᱭᱳᱜ ᱥᱚᱢᱚᱭ ᱜᱮ ᱜᱟᱹᱰᱤ ᱠᱚ ᱵᱷᱤᱲᱟᱹᱣᱟ ᱟᱨ ᱠᱷᱟᱱᱡ ᱟᱯᱷᱚᱨ ᱨᱮᱢ ᱢᱮᱱ ᱠᱮᱭᱟ ᱚᱱᱟ ᱫᱚ ᱡᱚᱛᱚᱭ ᱜᱮᱰᱨᱟ ᱛᱮᱜᱮ ᱟᱨ ᱟᱢᱨᱮᱱ ᱡᱩᱫᱤ ᱵᱟᱹᱱᱩᱜ ᱠᱚᱣᱟ ᱛᱚ ᱡᱟᱦᱟᱸᱭ ᱢᱮᱛᱟᱭ ᱢᱮ ᱜᱟᱹᱭ-ᱰᱟᱹᱝᱜᱨᱟ ᱵᱟᱞᱟ ᱚᱠᱚᱭ ᱨᱮᱱ ᱢᱮᱱᱟᱜ ᱠᱚᱣᱟ ᱩᱱᱤᱜᱮ ᱡᱟᱜᱮ ᱠᱟᱹᱣᱰᱤ ᱠᱚ ᱮᱢ ᱠᱟᱛᱮ ᱩᱱᱤ ᱟᱯᱷᱚᱨ ᱡᱤᱪᱚᱭ ᱢᱮ ᱟᱫᱚ ᱚᱯᱷᱚᱨ ᱠᱟᱛᱟᱢᱟ ᱟᱫᱚ ᱚᱱᱮ ᱚᱱᱠᱟ ᱠᱟᱱᱟ ᱟᱫᱚ ᱟᱯᱮ ᱥᱮᱫ ᱪᱮᱫ ᱞᱮᱠᱟ ᱚᱱᱟ ᱠᱚ
ᱟᱞᱮ ᱥᱮᱱ ᱫᱚ ᱚᱱᱟ ᱠᱚᱫᱚ ᱵᱟᱹᱱᱩᱜ ᱟᱠᱟᱫᱟ ᱱᱟᱥᱮ ᱦᱚᱸ ᱱᱤᱛᱚᱜ ᱜᱮ ᱪᱟᱵᱟᱜ ᱜᱮᱭᱟ ᱥᱩᱫᱩ ᱮᱠᱮᱱ ᱜᱟᱹᱰᱤ ᱵᱷᱚᱨᱥᱟ ᱜᱮ ᱜᱟᱹᱰᱤ ᱛᱮ ᱛᱟᱺᱜᱤ ᱛᱟᱦᱮᱱ ᱢᱮ ᱧᱟᱢᱟᱢ ᱵᱟᱢ ᱧᱟᱢᱟᱢ ᱛᱤᱦᱤᱧ ᱛᱟᱹᱜᱤᱭ ᱢᱮ ᱜᱟᱯᱟ ᱛᱟᱹᱜᱤᱭ ᱢᱮ ᱛᱟᱸᱜᱤ - ᱛᱟᱸᱜᱤ ᱛᱮᱜᱮ ᱵᱤᱞᱚᱢᱚᱜ ᱠᱟᱱᱟ᱾
ᱚᱻ ᱛᱚᱞᱮ ᱜᱟᱹᱰᱤ ᱵᱟᱢ ᱧᱟᱢ ᱞᱮᱠᱷᱟᱱᱡ ᱫᱚ ᱟᱢ ᱫᱚ ᱵᱟᱢ ᱪᱟᱥᱚᱜᱼᱟ᱾
ᱵᱟᱢ ᱪᱟᱥ ᱫᱟᱲᱮᱭᱟᱜᱼᱟ᱾ ᱛᱟᱦᱮᱸᱭᱱᱟᱢ ᱛᱟᱭᱚᱢ ᱪᱟᱵᱟᱢ ᱟᱢ ᱩᱱᱫᱚ ᱪᱟᱥ ᱪᱟᱵᱟ ᱠᱮᱫ ᱜᱮ ᱟᱨ ᱟᱞᱮᱮᱥᱮᱫ ᱫᱚ ᱟᱹᱰᱤ ᱩᱥᱟᱹᱨᱟ ᱠᱚ ᱪᱟᱥᱟ ᱟᱨᱠᱤ ᱡᱮ ᱟᱢ ᱡᱩᱫᱤ ᱛᱮᱤᱦᱤᱧ ᱡᱩᱫᱤ ᱢᱟᱴᱷ ᱛᱮ ᱵᱟᱢ ᱪᱟᱞᱟᱣᱱᱟ ᱜᱟᱯᱟ ᱠᱷᱟᱱ ᱜᱮᱢ ᱧᱮᱞᱟ ᱠᱚᱣᱟ ᱩᱱᱠᱩ ᱠᱚ ᱤᱭᱟᱹ ᱠᱮᱫᱟ ᱡᱮᱥᱤ ᱪᱟᱵᱟ ᱠᱮᱫᱟ ᱠᱚ ᱟᱨ ᱜᱩᱲ ᱠᱚ ᱪᱮᱫ ᱠᱮᱫᱟ ᱟᱢᱟᱜ ᱡᱟᱭᱜᱟ ᱨᱮ
ᱟᱨ ᱪᱤᱠᱟᱛᱮ ᱟᱫᱚᱢ ᱵᱷᱚᱨᱟᱣ ᱛᱟᱢᱟ ᱟᱫᱚ ᱚᱱᱮ
ᱦᱮᱸ ᱦᱸᱸ ᱟᱫᱚ ᱚᱱᱟᱛᱮ ᱛᱟᱦᱮᱱ ᱦᱩᱭᱩᱜᱼᱟ ᱚᱸᱰᱮᱜᱮ ᱜ ᱢᱟᱴᱷ ᱨᱮᱜᱮ ᱫᱩᱲᱩᱵ ᱠᱚᱜ ᱦᱩᱭᱩᱜᱼᱟ ᱚᱠᱟ ᱦᱩᱭᱩᱜᱼᱟ ᱜᱟᱹᱰᱤ
ᱟᱨ ᱨᱚᱜᱟᱭᱟᱹᱧ ᱟᱫᱚ ᱟᱞᱮ ᱥᱮᱫ ᱫᱚ ᱚᱱᱠᱟ ᱠᱟᱱᱟ ᱵᱚᱞᱮ ᱢᱟᱱᱞ ᱟᱢᱟᱜ ᱨᱚᱦᱚᱭ ᱮᱥᱮᱫ ᱠᱮᱫ ᱛᱟᱢᱟ ᱛᱚ ᱟᱢ ᱫᱚ ᱚᱸᱰᱮ ᱫᱚ ᱜᱟᱹᱰᱤ ᱢ ᱨᱮ ᱵᱚᱞ ᱱᱟᱦᱮᱞᱢ ᱡᱟᱦᱟᱸᱭ ᱢᱮᱛᱟᱭᱟ ᱢᱟ ᱱᱚᱣᱟ ᱥᱤᱜᱚᱫ ᱜᱚᱨ ᱢᱮ ᱡᱟᱦᱟᱸ ᱞᱮᱠᱟᱭ ᱨᱚᱭᱟᱵ ᱠᱟᱜ ᱟᱫᱚ ᱩᱱᱤ ᱜᱟᱹᱰ ᱨᱮᱫᱚ ᱡᱟᱦᱟᱸ ᱨᱮᱜᱮᱢ ᱞᱟᱜᱟ ᱛᱟᱵ ᱠᱮᱫᱟᱭ ᱯᱤᱰᱷᱟᱹ ᱠᱚᱨᱮ ᱮ ᱟᱨ ᱜᱟᱹᱰᱤ ᱫᱚ ᱪᱤᱠᱟᱢ ᱵᱷᱚᱨᱟᱣᱟ ᱚᱱᱟ ᱫᱚ ᱵᱟᱹᱲᱤᱡᱚᱜᱼᱟᱛᱚᱝ ᱦᱩᱲᱩ ᱠᱚ ᱟᱫᱚ ᱚᱱᱟᱛᱮ ᱟᱫᱚᱢ ᱟᱫᱚᱢ ᱡᱟᱭᱜᱟ ᱨᱮ ᱚᱱᱠᱟ ᱦᱩᱭᱩᱜ ᱜᱮᱭᱟ ᱵᱚᱞᱮ ᱨᱚᱦᱚᱭ ᱮᱥᱫ ᱟᱠᱚ ᱛᱚ ᱚᱸᱰᱮ ᱫᱚ ᱜᱟ. ᱭ ᱰᱮᱨᱟ ᱜᱮᱢ ᱵᱷᱚᱨᱟᱣ ᱠᱮᱫᱮᱭᱟ ᱟᱨ ᱚᱸᱰᱮ ᱜᱟ. ᱭ ᱰᱮᱨᱟᱛᱮ ᱥᱤᱭᱳᱜ ᱢᱮ ᱛᱟᱭᱚᱢᱟᱨᱚᱱᱛᱮ ᱞᱟᱜᱟᱣ ᱩᱰᱩᱝᱟ ᱵᱟᱝ ᱪᱤᱠᱟᱹᱜᱼᱟ ᱚᱱᱟ ᱫᱚ ᱡᱟᱦᱟᱱ ᱤᱭᱟᱹ ᱦᱚᱸ ᱵᱟᱝ ᱦᱩᱭᱩᱜᱼᱟ ᱠᱷᱚᱛᱤ ᱦᱚᱸ ᱵᱟᱝ ᱦᱩᱭᱩᱜᱼᱟ ᱚᱱᱟ ᱮᱴᱟᱜ ᱚᱲᱟᱜ ᱦᱩᱲᱩ ᱠᱚᱨᱮ ᱛᱚ ᱱᱚᱜᱼᱚ ᱱᱚᱣᱟ ᱟᱹᱰᱤ ᱢᱚᱸᱡ ᱜᱮᱭᱟ ᱜᱟᱹᱭ ᱰᱮᱨᱟ ᱠᱚ ᱛᱟᱦᱮᱱ ᱠᱷᱟᱡ ᱫᱚ
ᱦᱮ ᱚᱱᱟᱜ ᱜᱮ ᱥᱩᱵᱤᱫᱷᱟ ᱜᱮ ᱞᱟᱦᱟ ᱛᱮᱱᱟᱜ ᱜᱮ ᱢᱚᱸᱡᱽ ᱛᱟᱦᱮᱸ ᱠᱟᱱᱟᱟᱱᱟ ᱟᱞᱮ ᱦᱚᱸ ᱛᱟᱦᱮᱸ ᱠᱟᱱ ᱜᱮᱭᱟ ᱤᱧ ᱜᱤᱧ ᱥᱤ ᱵᱟᱲᱟᱭᱮᱫ ᱠᱟᱱ ᱛ ᱛᱟᱦᱮᱸᱱᱟ ᱵ ᱵᱮᱥᱮᱫ ᱦᱚᱸ ᱩᱱᱛᱮᱚᱞᱮ ᱟᱠᱷᱨᱤᱧ ᱵᱟᱲᱟ ᱠᱮᱫ ᱠᱚᱣᱟ ᱧᱮᱞ ᱦᱚᱲ ᱵᱟᱹᱱᱩᱜ ᱠᱟᱜ ᱠᱚᱣᱟ ᱠᱚ ᱧᱮᱞ ᱠᱚᱣᱟ ᱰᱟᱝᱨᱟ ᱠᱚ ᱟᱨ ᱱᱤᱭᱟᱹ ᱦᱚᱲᱢᱚ ᱦᱟᱱᱟ ᱱᱤᱭᱟᱹ ᱠᱟᱹᱢᱤ ᱠᱚᱨᱮ ᱡᱚᱯᱲᱟᱣ ᱛᱟᱦᱮᱱ ᱢᱤᱱᱟᱹᱧᱟ ᱟᱫᱚ ᱚᱱᱛᱮ ᱨᱮᱜᱮ ᱥᱚᱢᱚᱭ ᱮᱢ ᱮᱢ ᱦᱩᱭᱩᱜᱼᱟ ᱥᱟᱨᱟ ᱫᱤᱱ ᱛᱟᱦᱮᱱ ᱢᱮ ᱥᱮᱛᱟᱜ ᱨᱮᱢ ᱪᱟᱞᱟᱣ ᱮᱱᱟ ᱟᱨ ᱤᱭᱟᱹᱤᱭᱟᱹ ᱮᱢ ᱦᱤᱡᱩᱜᱼᱟ
ᱚᱱᱠᱟ ᱠᱟᱱ ᱜᱮᱭᱟ ᱠᱟᱹᱢᱤ ᱦᱚᱲ ᱫᱚ ᱦᱟᱱᱛᱮ ᱱᱟᱛᱮ ᱪᱮᱫ ᱠᱚᱪᱚᱝ ᱠᱟᱹᱢᱤ ᱦᱩᱭᱩᱜ ᱠᱟᱱᱟ ᱛᱚ ᱚᱱᱟ ᱠᱚᱥᱮᱫ ᱦᱚᱸ ᱫᱷᱮᱭᱟᱱ ᱦᱩᱭᱩᱜᱼᱟ ᱟᱨ ᱰᱟᱝᱨᱟ ᱠᱚᱠᱚ ᱛᱟᱦᱮᱱ ᱠᱷᱟ ᱫᱚ ᱚᱱᱟ ᱩᱱᱠᱩ ᱜᱮ ᱧᱮᱞ ᱠᱚ ᱦᱩᱭᱩᱜᱼᱟ ᱢᱤᱫ ᱦᱚᱲ ᱢᱟ ᱢᱮᱱ ᱦᱟᱱᱤ ᱜᱮ ᱧᱮᱞ ᱵᱟᱲᱟᱭᱟᱢᱟ ᱦᱟᱱᱛᱮ ᱜᱩᱤᱯ ᱤᱫᱤᱭᱟᱢ ᱱᱚᱛᱮ ᱥᱮ ᱪᱮᱫ ᱠᱚᱪᱚ ᱮᱢᱟᱱ ᱛᱮᱭᱟᱜ
ᱦᱮᱸ ᱚᱱᱟ ᱫᱚ ᱚᱲᱟᱜ ᱠᱚᱨᱮᱱ ᱦᱟᱲᱟᱢ ᱦᱚᱲ ᱠᱚ ᱛᱟᱦᱮᱱ ᱵᱩᱲᱦᱤ ᱦᱚᱲ ᱠᱚ ᱛᱟᱦᱮᱱ ᱞᱟᱦᱟᱛᱮ ᱟᱹᱰᱤ ᱫᱤᱱ ᱫᱚ ᱟᱨᱠᱤ ᱠᱟᱹᱴᱤᱡ ᱥᱩᱢᱚᱭᱧ ᱫᱤᱥᱟᱹᱭᱟ ᱡᱮ ᱟᱞᱮ ᱠᱚᱫᱚ ᱟᱨᱠᱤ ᱟᱞᱮ ᱥᱟᱶ ᱰᱟᱝᱨᱟ ᱞᱩ ᱛᱩᱯᱤ ᱵᱟᱲᱟᱭᱮᱫ ᱠᱚᱣᱟ ᱛᱟᱦᱮᱸ ᱩᱱᱠᱩ ᱥᱟᱶᱛᱮᱠᱚ ᱛᱟᱦᱮᱸ ᱠᱟᱱᱟ ᱦᱟᱲᱟᱢ ᱵᱩᱲᱦᱤ ᱠᱚ ᱛᱟᱦᱮᱸᱱ ᱠᱟᱱ ᱛᱟᱦᱮᱸᱜᱼᱟ ᱢᱚᱡᱽ ᱜᱮᱞ ᱢᱤᱫ ᱥᱟᱶᱛᱮᱞᱮ ᱜᱩᱯᱤᱭᱮᱫ ᱠᱚ ᱛᱟᱦᱮᱸ ᱰᱟᱝᱨᱟ ᱠᱚ ᱱᱤᱡᱮᱨ ᱫᱟᱨᱮ ᱵᱩᱴᱟᱹ ᱠᱚᱨᱮᱞ ᱞᱮ ᱫᱩᱲᱩᱵ ᱵᱟᱲᱟᱭ ᱠᱟᱱ ᱛᱟᱦᱮᱸ ᱡᱷᱟᱹᱟᱹᱭ ᱮᱱᱮᱡ ᱼᱟ ᱟᱫᱚ ᱚᱱᱟ ᱠᱚ ᱱᱮᱛᱟᱨ ᱨᱮ ᱢᱟ ᱡᱚᱛᱚ ᱡᱚᱛᱚ ᱜᱮ ᱟᱫ ᱪᱟᱵᱟᱭᱮᱱ ᱟᱨ ᱵᱟᱹᱱᱩᱜ ᱠᱚᱣᱟ ᱦᱟᱲᱟᱢ ᱵᱩᱲᱦᱤ ᱦᱚᱲ ᱦᱚᱸ ᱵᱟᱠᱚ ᱵᱟᱹᱱᱩᱜ ᱠᱚᱟᱜ ᱠᱚᱣᱟ ᱱᱮᱛᱟᱨ ᱢᱟ
ᱦᱮᱸ ᱦᱟᱲᱟᱢ ᱵᱩᱲᱦᱤ ᱦᱚᱲ ᱦᱚᱸ ᱩᱱᱤ ᱦᱟᱺᱰᱤ ᱵᱟᱹᱴᱤ ᱠᱚᱨᱮ ᱱᱮᱛᱟᱨ ᱢᱟᱠᱚ ᱡᱚᱵᱮ ᱵᱟᱲᱟ ᱠᱚᱜᱣᱟ ᱟᱹᱰᱤ ᱢᱩᱥᱠᱤᱞ
ᱦᱮᱸ ᱦᱚᱲ ᱦᱚᱲ ᱜᱮ
ᱵᱟᱠᱚ ᱢᱮᱱᱟ ᱵᱚᱞᱮ ᱛᱷᱚᱲᱟ ᱜᱟᱱ ᱦᱟᱲᱟᱢ ᱠᱟᱹᱱᱟᱹᱧ ᱱᱤᱛᱚᱜ ᱫᱚ ᱚᱱᱟ ᱩᱢᱟᱹᱨ ᱤᱧ ᱵᱟᱲᱦᱟᱣ ᱧᱚᱜ ᱠᱤᱧᱟᱹ ᱡᱟᱦᱟᱸᱥᱮᱫ ᱥᱮᱛᱟᱜ ᱥᱮᱥᱛ ᱨᱮ ᱫᱟᱬᱟᱱᱟ ᱥᱮ ᱪᱮᱫ ᱠᱚᱪᱚ ᱵᱚᱞᱮ ᱱᱮᱛᱟᱨ ᱫᱚᱢ ᱢᱮᱱ ᱜᱮᱮᱭᱟ ᱡᱮᱭᱮ ᱦᱚᱲᱢᱚ ᱞᱟᱹᱜᱤᱫ ᱛᱮ ᱯᱷᱤᱴᱯᱷᱟᱴ ᱛᱟᱦᱮᱸᱱ ᱞᱟᱹᱜᱤᱫ ᱟᱭᱢᱟ ᱰᱷᱮᱨᱢ ᱪᱤᱠᱟᱹ ᱫᱟᱲᱮᱭᱟᱜᱼᱟ ᱛᱚ ᱚᱱᱟ ᱫᱚ ᱵᱟᱝ ᱩᱱᱤ ᱫᱚ ᱮᱴᱟᱜ ᱮᱴᱟᱜ ᱟᱱᱮ ᱟᱵᱚ ᱦᱚᱲ ᱥᱟᱱᱛᱟᱲ ᱥᱚᱢᱟᱡᱽ ᱨᱤᱧ ᱧᱮᱞ ᱠᱟᱜᱼᱟ ᱵᱚᱞᱮ ᱱᱚᱣᱟ ᱡᱤᱱᱤᱥ
ᱟᱫᱚ ᱦᱚᱜᱼᱚᱭ ᱱᱤᱭᱟᱹ ᱠᱚᱜᱮ ᱟᱹᱰᱤ ᱤᱭᱟᱹᱜ ᱠᱟᱱᱟ ᱟᱨᱠᱤ ᱵᱟᱹᱲᱤᱡ ᱦᱤᱡᱩᱜ ᱠᱟᱱ ᱛᱟᱵᱚᱱᱟ
ᱦᱮᱸ ᱟᱫᱚ
ᱟᱫᱚ ᱱᱤᱭᱟᱹ ᱞᱟᱦᱟ ᱞᱟᱹᱜᱤᱫ ᱜᱮ ᱠᱚ ᱟᱫᱚ ᱟᱞᱮ ᱥᱮᱱ ᱫᱚ ᱟᱹᱰᱤᱜᱟᱱ ᱜᱮ ᱟᱨᱠᱤ ᱱᱤᱭᱟᱹ ᱠᱚᱫᱚ ᱫᱚ ᱛᱟᱣ
ᱦᱮᱸ ᱚᱱᱠᱟ ᱠᱟᱱ ᱜᱮᱭᱟ ᱟᱨ ᱟᱞᱮ
ᱟᱨ ᱯᱚᱨᱚᱵᱚᱨᱛᱤ ᱦᱚᱸ ᱵᱟᱹᱱᱩᱜᱼᱟ
ᱵᱟᱹᱱᱩᱜᱼᱟ ᱟᱯᱮ ᱥᱮᱫ ᱫᱚ ᱚᱱᱟ ᱠᱚᱫᱚ ᱚᱱᱟ ᱢᱟ ᱟᱹᱰᱤ ᱢᱚᱡᱽ ᱜᱮ ᱛᱚᱵᱮ ᱵᱟᱹᱱᱩᱜ ᱠᱷᱟᱡ ᱢᱟ ᱚᱱᱟ ᱢᱟ ᱟᱹᱰᱤ ᱢᱚᱸᱡᱽ ᱠᱟᱛᱷᱟ ᱠᱟᱱ ᱵᱟᱝ ᱦᱩᱭᱩᱜ ᱠᱟᱱ ᱠᱷᱟᱡ ᱢᱟ ᱟᱨ ᱵᱟᱝ ᱦᱩᱭᱩᱜ ᱡᱟᱹᱨᱩᱲ ᱠᱟᱱᱟ ᱟᱨ ᱟᱞᱮ ᱥᱮᱫ ᱨᱮᱫᱚ ᱦᱚᱜ ᱚᱱᱟ ᱠᱚ ᱢᱮᱱᱟᱜ ᱜᱮᱭᱟ ᱱᱤᱛᱦ ᱦᱚᱸ ᱵᱟᱯᱞᱟ ᱮᱢᱟᱱ ᱠᱚᱨᱮ ᱟᱭᱢᱟ ᱰᱷᱮᱨ ᱚᱱᱟ ᱠᱚᱨᱮ ᱞᱟᱜᱟᱜ ᱜᱮᱭᱟ ᱟᱨ ᱠᱚ ᱞᱟᱜᱟᱣᱫᱟ ᱱᱤᱛ ᱦᱚᱸ